ᱟᱸᱡᱚᱢᱚᱜ ᱠᱟᱱᱟ?
ᱦᱩᱸᱻ, ᱟᱸᱡᱚᱢᱚᱜ ᱠᱟᱱᱟ ᱾
ᱪᱮᱫ ᱯᱮ, ᱪᱤᱠᱟ ᱮᱫᱟ?
ᱪᱮᱫ ᱦᱚᱸ ᱵᱟᱝ, ᱢᱮᱱᱟᱜ ᱞᱮᱜᱮᱭᱟ ᱾
ᱛᱟᱦᱚᱞᱮ, ᱛᱮᱦᱮᱧ ᱪᱮᱫ ᱞᱮᱠᱟ? ᱥᱤᱛᱩᱝ ᱟᱠᱟᱫᱟᱭ ᱥᱮ ᱵᱟᱝ, ᱟᱯᱮ ᱥᱮᱫ ᱫᱚ?
ᱟᱞᱮ ᱥᱮᱫ ᱫᱚ, ᱫᱟᱜ ᱮᱜᱼᱟᱭ ᱾ ᱦᱮᱸ
ᱠᱟᱡᱟᱠ ᱮ, ᱫᱟᱜ ᱟᱯᱮ ᱠᱟᱱᱟ, ᱛᱚᱵᱮ ᱾
ᱠᱟᱡᱟᱠ ᱫᱚ ᱵᱟᱝ, ᱵᱟ. ᱭᱱᱟ ᱾
ᱠᱟᱵᱩ ᱫᱚᱯᱮ, ᱮᱨ ᱠᱮᱫᱟ ᱥᱮ ᱵᱟᱝ?
ᱦᱩᱸᱻ, ᱮᱨ ᱟᱠᱟᱫᱟᱞᱮ ᱾
ᱟᱻ, ᱱᱤᱛᱚᱜ ᱫᱚ, ᱪᱮᱫ ᱯᱮ ᱪᱤᱠᱟ ᱭᱮᱫᱟ?
ᱨᱚᱲᱮᱜᱼᱟ ᱞᱮ ᱨᱮᱠᱳᱰᱤᱝ ᱮᱜᱼᱞᱮ᱾
ᱦᱚᱲ
ᱦᱳᱭ ᱡᱚᱢ ᱵᱟᱲᱟ ᱫᱚ ᱦᱩᱭᱮᱱᱟ᱾
ᱪᱮᱫ ᱯᱮ ᱩᱛᱩ ᱞᱮᱫᱟ? ᱪᱮᱫ ᱯᱮ ᱩᱛᱩ ᱞᱮᱫᱟ?
ᱪᱮᱫ ᱞᱮ ᱩᱛᱩ ᱞᱮ ᱟ?
ᱦᱮᱸ᱾ ᱚ ᱪᱮᱫ ᱟᱲᱟᱜ?
ᱢᱩᱱᱜᱟᱹ ᱟᱲᱟᱜ᱾
ᱟᱯᱮᱥᱮᱜ ᱠᱟᱡᱟᱠ ᱧᱟᱢᱚᱜ ᱜᱮᱭᱟ ᱥᱮ ᱢᱩᱱᱜᱟᱹ?
ᱦᱮᱸ ᱪᱮᱫᱟᱜ ᱵᱟᱝ ᱧᱟᱢᱚᱜᱼᱟ ᱚᱱᱟ ᱫᱚ ᱨᱚᱦᱚᱭ ᱵᱤᱫ ᱠᱟᱜ ᱠᱷᱟᱡ ᱜᱮᱛᱚ ᱫᱟᱨᱮᱜᱼᱟ ᱚᱱᱟ ᱫᱚ ᱠᱳᱱᱳ ᱤᱭᱟᱹ ᱵᱟᱹᱱᱩᱜᱼᱟ ᱛᱚ᱾ ᱢᱩᱱᱜᱟᱹ ᱟᱲᱟᱜ ᱫᱚ ᱫᱤᱱᱜᱮ ᱡᱟᱦᱟᱸᱱᱟᱜ ᱩ ᱛᱩ ᱧᱟᱢᱮᱫ ᱵᱟᱢ ᱧᱟᱢᱮᱫ ᱢᱩᱱᱜᱟᱹ ᱚᱲᱟᱜ ᱴᱷᱤᱠ ᱜᱮ
ᱦᱳᱭ᱾ ᱛᱟᱦᱚᱞᱮ ᱢᱩᱱᱜᱟᱹ ᱟᱲᱟᱜ ᱠᱚᱨᱮ ᱫᱚ ᱪᱮᱫ ᱵᱷᱤᱴᱟᱢᱤᱱ ᱪᱮᱫ ᱢᱮᱱᱟᱜᱼᱟ ᱛᱷᱚᱲᱟᱢ ᱵᱟᱲᱟᱭ ᱠᱷᱟᱡ ᱞᱟᱹᱭᱟᱹᱧ ᱢᱮ᱾
ᱠᱤ ᱡᱟᱱᱤ ᱪᱮᱫ ᱠᱚ ᱢᱮ ᱵᱟᱹᱧ ᱵᱟᱲᱟᱭᱟ᱾ ᱪᱮᱫ ᱠᱚ ᱢᱮᱱᱟᱜᱼᱟ?
ᱞᱟᱹᱭᱟᱠᱩ ᱯᱨᱮᱥᱟᱨ ᱦᱚᱲ ᱠᱩ ᱡᱚᱢᱟᱠᱚ ᱯᱨᱮᱥᱟᱨ ᱠᱚᱢᱚᱜᱼᱟ ᱥᱮ ᱪᱮᱫ ᱚᱱᱠᱟ ᱠᱚ ᱞᱟᱹᱭ ᱜᱮᱭᱟ ᱠᱚ᱾
ᱦᱳᱭ ᱴᱷᱤᱠ ᱜᱮᱭᱟ ᱠᱚ ᱟᱨᱦᱚ ᱟᱭᱢᱟ
ᱨᱚᱲ ᱢᱚᱸᱡ ᱛᱮ ᱵᱟᱝ ᱟᱸᱡᱚᱢᱚᱜ ᱠᱟᱱ ᱛᱟᱢᱟ᱾
ᱢᱚᱡᱛᱮ ᱵᱟᱝ ᱟᱡᱚᱢᱚᱜᱼᱟ ᱠᱟᱱᱟ? ᱱᱤᱛᱚᱜ ᱟᱸᱡᱚᱢᱚᱜ ᱠᱟᱱᱟ?
ᱦᱮᱸ ᱦᱮᱸ ᱞᱟᱹᱭ ᱢᱮ᱾
ᱢᱩᱱᱜᱟᱹ ᱥᱟᱠᱟᱢ ᱨᱚᱦᱚᱲ ᱠᱟᱛᱮ
ᱨᱟᱜ ᱞᱮᱠᱟ ᱚᱱᱮ ᱩᱵ ᱠᱚ ᱵᱟᱝ ᱧᱩᱨᱩᱜᱼᱟ ᱵᱟᱝᱢᱟ᱾ ᱟᱨ ᱨᱟᱥᱮ ᱠᱚᱠᱚ ᱧᱩᱭ ᱜᱮᱭᱟ ᱡᱚᱠᱷᱚᱱ ᱦᱚᱲ ᱪᱮᱫ ᱴᱷᱟᱱᱰᱟ ᱠᱚ ᱞᱟᱜᱟᱣ ᱟᱠᱚᱣᱟ ᱢᱟᱱᱫᱟ ᱨᱩᱣᱟᱹ ᱥᱚᱢᱳᱭ᱾
ᱦᱩᱸ ᱫᱟᱜ ᱢᱟ ᱦᱩᱸ ᱫᱟᱜ ᱢᱟᱹᱰᱤ ᱨᱮ ᱢᱮᱥᱟᱞ ᱠᱟᱛᱮᱜ ᱠᱚ ᱧᱩᱭ ᱜᱮᱭᱟ ᱵᱟᱝ?
ᱫᱟᱜ ᱢᱟᱹᱰᱤ ᱨᱮ ᱢᱮᱥᱟ ᱠᱟᱛᱮᱫ ᱫᱟᱜ ᱛᱮᱫ ᱛᱚᱵᱮᱠᱚ ᱢᱮᱥᱟᱜᱼᱟ ᱵᱤᱭᱟᱹ ᱥᱚᱢᱚᱭ ᱨᱟᱥᱮ ᱥᱚᱢᱚᱭ᱾
ᱚᱸ᱾ ᱛᱤᱱᱟᱹᱜ ᱨᱚᱠᱚᱢ ᱠᱩ ᱩᱛᱩᱭᱟ ᱚᱱᱟ ᱤᱭᱟᱹ ᱢᱩᱱᱜᱟᱹ ᱟᱲᱟᱜ?
ᱛᱤᱱᱟᱹᱜ ᱨᱚᱠᱚᱢ ᱠᱚ ᱩᱛᱩᱭᱟ ᱤᱧ ᱫᱚ ᱚᱱᱟᱜᱤᱧ ᱵᱟᱲᱟᱭᱟ᱾ ᱡᱩᱫᱤ ᱩᱛᱩ ᱵᱟᱹᱱᱩᱜ ᱛᱟᱢᱟ ᱵᱟᱹᱱᱩᱜ ᱛᱟᱢᱟ, ᱟᱹᱰᱤ ᱚᱵᱷᱟᱵ ᱥᱚᱝᱥᱟᱨ ᱮ ᱵᱟᱨᱭᱟ ᱜᱟᱱ ᱢᱩᱱᱜᱟᱹ ᱫᱟᱨᱮᱢ ᱵᱤᱫ ᱠᱟᱫᱟ, ᱟᱨ ᱡᱟᱦᱟᱸ ᱞᱮᱠᱟᱛᱮ ᱥᱩᱫᱷᱩ ᱪᱟᱣᱞᱮ ᱟᱹᱜᱩ ᱠᱮᱫᱟ ᱫᱤᱱᱮᱨ ᱵᱮᱞᱟ ᱫᱚ ᱲᱟ ᱢᱤᱫᱵᱮᱲᱟ ᱠᱟᱛᱮ ᱢᱩ ᱢᱚᱡᱟᱭ ᱢᱚᱡᱟ
ᱪᱮᱠᱟ ᱜᱮᱫ ᱜᱮᱫ ᱨᱚᱲ ᱟᱸᱡᱚᱢᱚᱜ ᱠᱟᱱ ᱛᱟᱢᱟ?
ᱜᱮᱫᱚᱜ ᱠᱟᱱᱟ ᱠᱚᱞ ᱢᱟᱱᱮ ᱪᱮᱫᱠᱟᱧ ᱞᱟᱹᱭᱟ
ᱛᱤᱱᱟᱹᱜ ᱡᱟᱹᱥᱛᱤ ᱟᱹᱰᱤ ᱡᱟᱹᱥᱛᱤ ᱜᱮ?
ᱦᱮᱸ ᱱᱤᱛᱚᱜ ᱟᱸᱡᱚᱢᱚᱜ ᱠᱟᱱᱟ ᱱᱤᱛᱚ ᱴᱷᱤᱠ ᱟᱸᱡᱚᱢᱚᱜᱼᱟᱠᱟᱱᱟ᱾ ᱵᱟᱝ ᱫᱚ ᱦᱚᱭ ᱮᱫ ᱛᱮ ᱵᱟᱝ ᱫᱚ ᱪᱮᱫ? ᱚᱠᱟᱨᱮ ᱢᱮᱱᱟᱜ ᱢᱮᱛᱮ ᱚᱲᱟᱜ ᱨᱮᱜᱮ?
ᱦᱮᱸ ᱤᱧ ᱛᱚ ᱚᱲᱟᱜ ᱵᱷᱤᱛᱤᱨ
ᱚᱸ᱾ ᱦᱳᱭ ᱟᱲᱟᱜ ᱠᱚ ᱛᱤᱠᱤ ᱠᱟᱛᱮᱫ ᱠᱚ ᱩᱛᱩᱭ ᱟᱠᱚ᱾ ᱛᱤᱠᱤ ᱫᱚ ᱵᱟᱝ ᱤᱭᱟᱹ ᱵᱷᱟᱡᱟᱭᱟ ᱠᱚ᱾ ᱟᱨ ᱫᱟᱹᱞ ᱠᱚᱨᱮ ᱠᱚ ᱢᱮᱥᱟᱞᱟᱜ ᱜᱮᱭᱟ ᱨᱚᱦᱚᱲ ᱠᱟᱛᱮᱫ᱾ ᱵᱤᱱᱟᱹ ᱨᱚᱦᱚᱲ ᱠᱟᱛᱮᱫ ᱦᱚᱸ ᱜᱮᱫ ᱠᱩᱴᱨᱟᱹ ᱠᱟᱛᱮ
ᱟᱪᱪᱷᱟ᱾
ᱦᱩ᱾
ᱟᱯᱮ ᱟᱯᱮ ᱥᱮᱫ ᱠᱚ ᱡᱚᱢ ᱜᱮᱭᱟ ᱢᱩᱱᱜᱟᱹ ᱟᱲᱟᱜ?
ᱦᱮᱸ ᱟᱞᱮᱭᱟᱜ ᱢᱮᱱᱟᱜ ᱛᱟᱞᱮ ᱟᱭᱢᱟ ᱞᱮ ᱵᱤᱫ ᱵᱟᱲᱟᱣ ᱠᱟᱫᱟᱞᱮ ᱤᱭᱟᱹ ᱚᱱᱟ ᱡᱷᱟᱹᱱᱴᱤᱣ ᱠᱟᱫᱟᱞᱮ ᱟᱫᱚ ᱡᱷᱟᱹᱱᱴᱤ ᱟᱹᱲᱮ ᱛᱮᱞᱮ ᱵᱤᱫ ᱠᱟᱫᱟ, ᱡᱷᱟᱹᱱᱴᱤ ᱞᱟᱹᱜᱤᱫ ᱟᱨ ᱠᱤ ᱚᱸᱰᱮ ᱠᱷᱚᱡ ᱜᱮ ᱥᱟᱠᱟᱢ ᱠᱟᱱᱟ᱾ ᱚᱱᱟ ᱜᱮ ᱦᱤᱡᱩᱜ ᱜᱮᱭᱟ ᱠᱚ ᱟᱹᱛᱩ ᱠᱚᱨᱮᱱ ᱠᱚ ᱦᱤᱡᱩᱜ ᱜᱮᱭᱟ᱾ ᱤᱫᱤ ᱜᱮᱭᱟ ᱠᱚ ᱟᱞᱮ ᱴᱷᱮᱱ ᱠᱷᱚᱡ᱾ ᱢᱮᱱ ᱜᱮᱭᱟ ᱠᱚ ᱮᱢᱟᱞᱮᱯᱮ ᱛᱷᱚᱲᱟ ᱢᱩᱱᱜᱟᱹ ᱟᱲᱟᱜ᱾
ᱛᱟᱨᱢᱟᱱᱮ ᱟᱯᱮ ᱥᱮᱫ ᱫᱚ ᱩᱱᱟᱹᱜ ᱵᱟᱹᱲᱛᱤ ᱵᱟᱹᱱᱩᱜᱼᱟ᱾ ᱟᱞᱮ ᱴᱷᱮᱱ ᱫᱚ ᱫᱚᱢᱮ ᱜᱮ᱾ ᱦᱚᱲ ᱡᱚᱴᱮᱫ ᱦᱚᱸ ᱡᱟᱹᱱᱤᱡ ᱵᱟᱠᱚ ᱡᱚᱴᱮᱫᱟ᱾
ᱚ ᱡᱚᱴᱮᱫ ᱫᱚ ᱵᱟᱠᱚ ᱡᱚᱴᱮᱫᱟ ᱟᱞᱮ ᱫᱚ ᱚᱱᱮ ᱤᱭᱟᱹ ᱵᱟᱲᱜᱮ ᱞᱮ ᱡᱷᱟᱹᱱᱴᱤᱣ ᱠᱟᱫᱟ ᱛᱚ, ᱚᱱᱟᱞᱮ ᱵᱤᱫ ᱠᱟᱫᱟ ᱟᱫᱚ ᱟᱹᱰᱤ ᱠᱟᱡᱟᱠ ᱧᱮᱞᱚᱜᱼᱟ᱾ ᱟᱫᱚ ᱠᱚ ᱦᱤᱡᱩᱜ ᱜᱮᱭᱟ ᱠᱚ, ᱢᱮᱱ ᱟᱠᱚ ᱤᱭᱟᱹ ᱮᱢᱟᱞᱮᱯᱮ ᱛᱷᱚᱲᱟ᱾
ᱦᱳᱭ ᱵᱟᱝ ᱛᱟᱦᱚᱞᱮ ᱠᱷᱟᱱ ᱚᱱᱠᱟ ᱟᱹᱰᱤ ᱟᱹᱰᱤ ᱡᱟᱭᱜᱟ ᱤᱧᱟᱹᱜ ᱢᱟᱢᱟ ᱚᱲᱟᱜ ᱡᱟᱦᱟᱸ ᱨᱮ ᱩᱱᱠᱩ ᱛᱚ ᱠᱤᱨᱤᱧᱮ ᱠᱤᱨᱤᱧ ᱟᱠᱟᱫ ᱠᱚᱣᱟ, ᱢᱩᱱᱜᱟᱹ ᱟᱲᱟᱜ ᱠᱚ ᱟᱹᱷᱨᱤᱧ ᱮᱫᱟ᱾
ᱚ ᱟᱫᱚ ᱯᱟᱥᱮᱫ ᱩᱱᱠᱩ ᱦᱮᱸ ᱩᱱᱠᱩ ᱫᱚ ᱯᱟᱥᱮ ᱵᱟᱡᱟᱨ ᱠᱚᱨᱮ ᱢᱮᱱᱟᱜ ᱚᱠᱚᱭ ᱵᱚᱱ ᱫᱚ
ᱦᱳᱭ ᱟᱞᱮ ᱥᱮᱫ ᱫᱚ ᱢᱩᱱᱜᱟᱹ ᱟᱲᱟᱜ ᱠᱤᱨᱤᱧ ᱟᱠᱷᱨᱤᱧ ᱫᱚ ᱵᱟᱹᱧ ᱧᱮᱞ ᱠᱟᱫ ᱠᱚᱣᱟ᱾
ᱚᱸ᱾ ᱱᱚᱛᱮ ᱦᱚᱸ ᱢᱩᱱᱜᱟᱹ ᱟᱲᱟᱜ ᱫᱚ ᱠᱤᱨᱤᱧ ᱟᱠᱷᱨᱤᱧ ᱫᱚ ᱵᱟᱹᱧ ᱧᱮᱞ ᱠᱟᱫ ᱠᱚᱣᱟ᱾ ᱚᱱᱠᱟ ᱠᱚ ᱦᱤᱡᱩᱜ ᱜᱮᱭᱟ ᱠᱚ ᱤᱫᱤ ᱵᱟᱡᱟᱨ ᱠᱚᱨᱮ ᱦᱚᱸ ᱥᱮ ᱦᱟᱴ ᱠᱚᱨᱮ ᱦᱚᱸ ᱢᱩᱱᱜᱟᱹ ᱟᱲᱟᱜ ᱫᱚ ᱵᱟᱹᱧ ᱧᱮᱞ ᱠᱟᱫᱟ᱾ ᱚᱱᱟ ᱮᱴᱟᱜ ᱚᱱᱮ ᱡᱟᱦᱟᱸ ᱵᱟᱲᱜᱤ ᱠᱚᱨᱮ ᱧᱟᱢᱚᱜᱼᱟ᱾ ᱚᱱᱟ ᱟᱲᱟᱜ ᱠᱚ ᱚᱱᱟ ᱠᱚᱸᱧ ᱧᱮᱞ ᱠᱟᱫᱟᱹ ᱤᱧ ᱤᱫᱤ ᱜᱮᱭᱟ ᱠᱚ᱾ ᱜᱩᱨᱤᱡ ᱟᱲᱟᱜ ᱠᱚ ᱥᱮ ᱪᱮᱫ ᱟᱲᱟᱜ ᱠᱚ ᱟᱭᱢᱟ ᱠᱚ ᱢᱮᱛᱟ ᱟᱠᱚ?
ᱦᱳᱭ ᱦᱳᱭ᱾
ᱫᱚ ᱵᱟᱹᱧ ᱧᱟᱢ ᱟᱠᱟᱫᱟ᱾
ᱡᱟᱦᱟᱸ ᱥᱮᱫ ᱠᱟᱹᱴᱤᱡ ᱚᱱᱠᱟ ᱢᱟᱱᱮ ᱵᱮᱥᱤ ᱵᱟᱠᱚ ᱪᱟᱥ ᱡᱮ ᱚᱱᱮ ᱠᱤᱨᱤᱧ ᱵᱷᱚᱨᱥᱟ ᱛᱟᱦᱮᱱ ᱛᱟᱠᱚᱣᱟ, ᱩᱱᱠᱩ ᱫᱚ ᱠᱟᱹᱴᱤᱡ ᱠᱤᱨᱤᱧ ᱜᱮᱭᱟ ᱠᱚ᱾ ᱛᱚᱵᱮ ᱛᱮᱦᱮᱧ ᱫᱚ ᱢᱩᱱᱜᱟᱹ ᱟᱲᱟᱜ ᱡᱚᱢ ᱨᱩᱡᱷᱚᱭᱧ ᱠᱟᱱᱟ ᱟᱹᱣᱨᱤᱧ ᱠᱤᱨᱤᱧ ᱠᱮᱫ ᱟᱞᱮ ᱥᱮᱫ ᱡᱮᱢᱚᱱ ᱟᱞᱮᱭᱟᱜ ᱡᱟᱦᱟᱸ ᱟᱞᱮᱭᱟᱜ ᱯᱟᱨᱴᱤᱠᱩᱞᱟᱨ ᱱᱚᱣᱟ ᱡᱟᱭᱜᱟ ᱵᱤᱨ ᱠᱟᱹᱴᱤᱡᱱᱟᱜ
ᱦᱩᱸ
ᱟᱫᱚ ᱚᱱᱟ ᱠᱚ ᱨᱚᱦᱚᱭ ᱟᱠᱟᱜ-ᱟ ᱠᱚ ᱡᱟᱦᱟᱸ ᱠᱚᱨᱮᱫ ᱜᱮ ᱚᱱᱠᱟ ᱨᱮ ᱦᱚᱲ ᱚᱱᱟ ᱠᱚᱨᱮ ᱠᱚ ᱜᱷᱚᱫ ᱟᱹᱜᱩᱭᱟ ᱟᱨ ᱤᱱᱟ. ᱟᱲᱮ ᱠᱚ ᱢᱮᱱᱟᱜᱼᱟ ᱟᱲᱮ ᱠᱚᱨᱮ ᱜᱮᱫᱚᱜᱼᱟ ᱵᱟᱦᱟ ᱥᱚᱢᱚᱭ ᱦᱚᱸ ᱦᱮᱸ ᱛᱤᱭᱚᱜ ᱟᱹᱜᱩᱭ ᱢᱮ ᱠᱩᱥᱤ ᱡᱚ ᱥᱟᱶ
ᱦᱩᱸ
ᱢᱮᱱᱟᱜ ᱟᱠᱟᱫᱼᱟ
ᱛᱚᱵᱮ ᱟᱯᱮᱥᱮᱫ ᱫᱚ ᱪᱟᱥ ᱵᱟᱥ ᱦᱚᱸ ᱢᱚᱸᱡᱽ ᱜᱮ ᱦᱩᱭᱩᱜ ᱜᱮᱭᱟ ᱦᱟᱝ ᱞᱟᱹᱭ ᱮᱫᱟᱢ ᱠᱮᱱᱮᱞ ᱢᱮᱱᱟᱜᱼᱟ?
ᱦᱚᱭ ᱦᱚᱭ ᱦᱩᱭᱩᱜ ᱜᱮᱭᱟ
ᱪᱮᱫ ᱠᱚᱠᱚ ᱪᱟᱥ ᱜᱮᱭᱟ?
ᱡᱚᱛᱚ ᱜᱮ ᱥᱚᱵᱽᱡᱤ ᱠᱚᱦᱚᱸ ᱡᱚᱛᱚ ᱦᱚᱲ ᱫᱚ ᱚᱱᱮ ᱡᱮ ᱡᱮᱢᱚᱱ
ᱟᱯᱮ ᱥᱮᱫ ᱫᱚ ᱛᱚᱵᱮ ᱤᱭᱟᱹ ᱦᱮᱸ
ᱦᱳᱭ ᱪᱮᱫ ᱪᱮᱫ?
ᱢᱮᱱᱫᱟᱹᱧ ᱟᱯᱮ ᱥᱮᱫ ᱫᱚ ᱛᱚᱵᱮ ᱵᱚᱪᱷᱚᱨ ᱨᱮ ᱵᱟᱨ ᱫᱚᱢ ᱠᱚ ᱪᱟᱥᱚᱜ ᱜᱮᱭᱟ?
ᱦᱮᱸ
ᱚᱸᱻ ᱩᱸᱦ ᱟᱯᱮ ᱥᱮᱫ ᱫᱚ ᱥᱩᱵᱤᱫᱷᱟ ᱠᱚ ᱢᱮᱱᱟᱜ ᱛᱮ ᱡᱚᱛᱚ ᱴᱷᱤᱠ ᱜᱮᱭᱟ ᱱᱚᱛᱮ ᱟᱞᱮ ᱥᱮᱫ ᱫᱚ ᱫᱟᱜ ᱠᱚᱨᱮᱱᱟᱜ ᱦᱚᱸ ᱥᱩᱵᱤᱫᱷᱟ ᱵᱟᱹᱱᱩᱜ-ᱟ ᱛᱚ ᱟᱫᱚ ᱚᱱᱟ ᱤᱭᱟᱹᱛᱮ ᱵᱚᱪᱷᱚᱨ ᱨᱮ ᱢᱤᱫ ᱫᱚᱢ ᱠᱚ ᱪᱟᱥᱚᱜ ᱜᱮᱭᱟ ᱟᱞᱮᱥᱮᱫ ᱫᱚ
ᱦᱚᱭ ᱟᱞᱮ ᱥᱮᱫ ᱫᱚ ᱚᱱᱟᱜᱮ ᱡᱚ ᱡᱚᱠᱷᱚᱱ ᱢᱟᱱᱮ ᱵᱚᱨᱥᱟ ᱨᱮᱦᱚᱸ ᱡᱩᱫᱤ ᱫᱟᱜ ᱵᱟᱭ ᱫᱟᱜ ᱠᱮᱫᱟ ᱮᱱᱦᱚᱸ ᱡᱟᱦᱟᱸ ᱞᱮᱠᱟ ᱠᱟ ᱛᱮᱜᱮ ᱵᱟᱨᱭᱟ ᱫᱟᱜ ᱫᱚᱭ ᱮᱢᱚᱜ ᱟᱠᱚ ᱱᱟᱦᱟᱸᱜ ᱵᱟᱭ ᱫᱟᱜ ᱟᱲᱟᱜᱟ ᱨᱚᱦᱚᱭᱟᱠᱚ ᱟᱨ ᱢᱤᱫ ᱫᱷᱟᱣ ᱠᱚ ᱮᱢᱚᱜᱼᱟ
ᱦᱩᱸ
ᱟᱨ ᱡᱩᱫᱤ ᱫᱚᱢᱮ ᱫᱟᱜᱟᱭ ᱛᱟᱦᱚᱞᱮ ᱠᱷᱟᱱ ᱫᱚ ᱠᱮᱱᱮᱞ ᱨᱮ ᱫᱟᱜ ᱜᱮ ᱵᱟᱝ ᱵᱚᱱᱫᱚᱜᱼᱟ ᱚᱸᱰᱮ ᱦᱚᱸ ᱵᱟᱝᱠᱚ ᱫᱚᱦᱚ ᱫᱟᱲᱮᱭᱟᱜᱼᱟ ᱥᱮ ᱟᱨ
ᱦᱟᱸ ᱦᱟ
ᱚᱱᱟ ᱛᱮ ᱜᱤ ᱛᱚ ᱟᱵᱳ
ᱦᱮᱸ
ᱚᱱᱟ ᱨᱮᱱᱟᱜ ᱫᱷᱩᱶᱟᱹ ᱜᱮ ᱧᱮᱞᱚᱜᱼᱟ
ᱚ᱾
ᱚᱱᱟ ᱫᱟᱜ ᱜᱮ
ᱩᱸᱜ ᱩᱸ ᱟᱯᱮ ᱥᱮᱫ ᱠᱷᱚᱡ ᱫᱚ ᱚᱱᱟ ᱤᱭᱟᱹ ᱦᱚᱸ ᱵᱟᱡᱟᱨ ᱠᱚᱦᱚᱸ ᱥᱩᱨ ᱜᱮᱭᱟ ᱵᱟᱝ?
ᱦᱳᱭ ᱵᱟᱡᱟᱨ ᱥᱩᱨ ᱜᱮᱭᱟ ᱚᱱᱟ ᱵᱟᱡᱟᱨ ᱫᱚ ᱵᱟᱝ ᱪᱟᱞᱟᱣ ᱨᱮ ᱦᱩᱭᱩᱜ ᱜᱮᱭᱟ ᱟᱞᱮ ᱴᱷᱮᱱ ᱜᱮ᱾ ᱢᱳᱲᱜᱮ ᱵᱟᱡᱟᱨ ᱞᱮᱠᱟ ᱠᱟᱱᱟ ᱱᱮᱛᱟᱨ ᱫᱚ ᱱᱚᱸᱰᱮ ᱜᱮ ᱡᱷᱴᱚᱛᱚ ᱠᱤᱪᱷᱩ ᱠᱟᱹᱢᱤ ᱦᱩᱭᱩᱜ ᱜᱮᱭᱟ ᱡᱩᱫᱤ ᱫᱚᱢᱮ ᱮᱢᱟᱨᱡᱮᱱᱥᱤ ᱛᱟᱦᱚᱞᱮ ᱡᱷᱚᱛᱚ ᱜᱮ ᱱᱚᱸᱰᱮ ᱥᱩᱵᱤᱫᱷᱟ ᱢᱮᱱᱟᱜᱼᱟ, ᱵᱮᱝᱠ, ᱚᱱᱞᱟᱭᱤᱱ
ᱦᱮᱸ᱾
ᱵᱤᱨ ᱠᱟᱲ ᱢᱮᱱᱟᱜ ᱜᱮᱭᱟ᱾
ᱟᱞᱮᱥᱮᱫ ᱫᱚ ᱟᱹᱰᱤ ᱚᱥᱩᱵᱤᱫᱷᱟ ᱟᱞᱮᱥᱮᱱ ᱱᱚᱛᱮ ᱫᱚ᱾ ᱵᱟᱡᱟᱨ ᱠᱚ ᱟᱹᱰᱤ ᱥᱟᱺᱜᱤᱧ ᱜᱮᱭᱟ, ᱵᱩᱨᱩ ᱦᱚᱸ ᱵᱩᱨᱩ ᱫᱤᱥᱚᱢ ᱠᱟᱱᱟ ᱛᱚ ᱱᱚᱛᱮ ᱫᱚ ᱵᱩᱨᱩ ᱟᱭᱳ ᱛᱮᱜ ᱦᱩᱸ ᱵᱟᱡᱟᱨ ᱤᱥᱠᱩᱞ ᱠᱚᱨᱮᱱᱟᱜ ᱟᱹᱰᱤ ᱚᱥᱩᱵᱤᱫᱟ ᱜᱮᱭᱟ, ᱟᱫᱚ ᱯᱟᱲᱦᱟᱜ ᱫᱚ ᱚᱱᱟ ᱵᱟᱡᱟᱨ ᱥᱮᱫ ᱠᱚ ᱪᱟᱞᱟᱜ ᱜᱮᱭᱟ ᱠᱚ᱾ ᱦᱳᱥᱴᱮᱞ ᱠᱚᱨᱮ ᱠᱚ ᱛᱟᱦᱮᱸᱱᱟ ᱜᱤᱫᱽᱨᱟᱹ ᱠᱚ ᱚᱸᱰᱮ ᱠᱚ
ᱦᱳᱭ ᱱᱮᱛᱟᱨ ᱫᱚ ᱯᱟᱲᱦᱟᱣ ᱫᱚ ᱵᱟᱭ ᱚᱥᱩᱵᱤᱫᱟᱜ ᱠᱟᱱᱟ, ᱡᱟᱦᱟ
ᱦᱮᱸ᱾ ᱦᱮᱸ᱾ ᱠᱟᱜᱮ, ᱟᱯᱮ ᱥᱮᱫ ᱫᱚ ᱥᱩᱵᱤᱫᱟ ᱜᱮᱭᱟ ᱵᱟᱝ ᱯᱟᱲᱦᱟᱜ ᱠᱚᱫᱚ?
ᱦᱮᱱᱟᱜᱼᱟ᱾
ᱟᱯᱮ ᱥᱮᱫ ᱫᱚ ᱥᱩᱵᱤᱫᱟ ᱜᱮᱭᱟ ᱯᱟᱲᱦᱟᱜ ᱠᱚᱦᱚᱸ᱾
ᱦᱮᱸ ᱡᱷᱚᱛᱚ ᱜᱮ ᱢᱮᱱᱟᱜᱼᱟ ᱤᱥᱠᱩᱞ ᱦᱚᱸ ᱰᱷᱮᱨ ᱜᱟᱱ ᱢᱮᱱᱟᱜᱼᱟ᱾ ᱠᱚᱞᱮᱡ ᱦᱚᱸ ᱱᱚᱜᱼᱚᱭ ᱟᱞᱮᱭᱟᱜ ᱥᱩᱨ ᱨᱮᱜᱮ ᱢᱮᱱᱟᱜᱼᱟ, ᱪᱟᱨ ᱛᱤᱱ ᱪᱟᱨ ᱠᱮᱢᱤ
ᱦᱩᱸ ᱦᱩᱸ ᱦᱩᱸ᱾ ᱢᱚᱡ ᱜᱤ᱾
ᱪᱮᱛᱮ ᱨᱮᱱᱟᱜ ᱜᱮ
ᱪᱮᱯ ᱪᱮᱢ ᱢᱮᱱᱫᱟ?
ᱚᱥᱩᱵᱤᱫᱟ ᱫᱚ ᱵᱟᱹᱱᱩᱜᱼᱟ ᱪᱮᱫ ᱨᱮᱱᱟᱜ ᱜᱮ᱾
ᱚ ᱩᱸ᱾
ᱛᱤ ᱦᱟᱥᱩ ᱠᱤᱫᱤᱧᱟ ᱥᱟᱵ ᱥᱟᱵ ᱛᱮ᱾
ᱛᱟᱦᱚᱞᱮ ᱚᱱᱟ ᱤᱭᱟᱹ ᱠᱚᱦᱚᱸ ᱤᱥᱠᱩᱞ ᱠᱚᱞᱮᱡ ᱠᱚᱦᱚᱸ ᱚᱱᱟ ᱪᱤᱠᱤ ᱫᱚᱠᱚ ᱯᱟᱲᱦᱟᱣ ᱠᱚᱜᱮᱭᱟ ᱟᱯᱮᱥᱮᱫ ᱫᱚ?
ᱦᱮᱸ ᱪᱤᱠᱤ ᱠᱚ ᱯᱟᱲᱦᱟᱣ ᱠᱚᱣᱟ, ᱟᱞᱮ ᱴᱷᱮᱱᱟᱜ ᱱᱚᱣᱟ ᱮᱠᱫᱚᱢ ᱥᱩᱨ ᱨᱮᱱᱟᱜ ᱤᱥᱠᱩᱞ ᱨᱮᱫᱚ ᱪᱤᱠᱤ ᱮᱠᱷᱚᱱ ᱚ ᱟᱹᱶᱨᱤ ᱮᱦᱚᱵᱚᱜᱼᱟ᱾
ᱪᱟᱞᱟᱜ ᱦᱩᱭᱩᱜᱼᱟ ᱯᱟᱸᱪ ᱪᱟᱨ ᱯᱟᱸᱪ ᱠᱤᱢᱤ ᱜᱟᱱ ᱚᱱᱠᱟ ᱨᱮᱫᱚ ᱢᱮᱱᱟᱜᱼᱟ᱾ ᱟᱨ ᱡᱟᱦᱟᱸ ᱟᱨ ᱢᱤᱫᱴᱤᱡ ᱢᱟᱨᱠᱮᱴ ᱢᱮᱱᱟᱜ ᱱᱚᱰᱮ ᱚᱸᱰᱮ ᱰᱮ ᱦᱚᱸ ᱚᱱᱟ ᱚᱸᱰᱮ ᱜᱮ ᱯᱩᱭᱞᱩ ᱠᱚ ᱠᱷᱩᱞᱟᱹᱣ ᱠᱟᱜ ᱛᱟᱦᱮᱸᱱᱟ ᱤᱭᱟᱹ ᱪᱮᱫ ᱠᱚ ᱞᱟᱹᱭᱟ ᱱᱚᱣᱟ ᱮᱸᱜ ᱢᱤᱰᱤᱭᱟ ᱢᱤᱰᱤᱭᱟᱢ ᱡᱟᱦᱟᱸ
ᱥᱟᱱᱛᱟᱞᱤ ᱢᱤᱰᱤᱭᱟᱢ ᱥᱮ ᱪᱮᱫ ᱤᱝᱞᱤᱥ ᱢᱤᱰᱤᱭᱟᱢ ᱪᱮᱫ ᱮᱢ ᱞᱟᱹᱭ ᱠᱮᱫᱟ?
ᱥᱟᱱᱛᱟᱞᱤ ᱢᱤᱰᱤᱭᱟᱢ ᱡᱟᱯᱩᱨᱟ ᱢᱤᱰᱤᱭᱟᱢ ᱛᱮᱠᱚ ᱯᱟᱲᱦᱟᱜ ᱠᱟᱱ ᱛᱟᱦᱮᱸᱱᱟ᱾
ᱚ ᱟᱫᱚ ᱱᱤᱛᱚᱜ ᱫᱚ ᱵᱟᱹᱭ ᱵᱟᱹᱭ ᱛᱮᱠᱚ ᱪᱟᱹᱞᱩᱭᱫᱟ ᱦᱟᱸᱜ ᱜᱚᱴᱟ ᱜᱮ᱾
ᱦᱳᱭ ᱟᱨ ᱠᱚᱲᱟ ᱜᱮᱫᱟᱱᱟ ᱠᱚ ᱞᱟᱦᱟ ᱠᱷᱚᱱᱟᱜ ᱜᱮ᱾
ᱚ ᱟᱞᱮ ᱥᱮᱫ ᱫᱚ ᱱᱚᱛᱮ ᱫᱚ ᱚᱱᱟ ᱱᱚᱣᱟ ᱚᱱᱟ ᱠᱚᱫᱚ ᱟᱹᱰᱤ ᱛᱟᱭᱚᱢ ᱜᱮᱭᱟ ᱪᱤᱠᱤ ᱠᱚᱫᱚ ᱱᱚᱛᱮ ᱫᱚ᱾ ᱟᱞᱮ ᱱᱚᱛᱮ ᱵᱟᱡᱟᱨ ᱥᱮᱜ ᱜᱮ ᱟᱣᱨᱤ ᱪᱟᱹ ᱪᱟᱹᱞᱩᱜᱼᱟ ᱚᱱᱛᱮ ᱪᱟᱹᱞᱩᱜᱼᱟ ᱛᱚᱵᱮ ᱱᱚᱱᱛᱮ ᱟᱞᱮ ᱤᱭᱟᱹ ᱥᱮᱫ ᱫᱚ ᱦᱤᱡᱩᱜᱼᱟ᱾ ᱟᱛᱩ ᱥᱮᱫ ᱫᱚ᱾
ᱦᱳᱭ ᱚᱱᱟᱜᱮ ᱟᱨ ᱱᱚᱣᱟ ᱠᱚᱨᱮ ᱫᱚ ᱚᱱᱮ ᱞᱟᱦᱟᱛᱮ ᱛᱚ ᱚᱱᱠᱟ ᱠᱚ ᱯᱟᱲᱦᱟᱣ ᱠᱚ ᱛᱟᱦᱮᱸᱱᱟ ᱤᱭᱟ ᱨᱮ ᱫᱚᱢᱮ ᱢᱤᱫ ᱫᱷᱟᱣ ᱵᱟᱝ ᱪᱟᱹᱞᱩᱭᱱᱟ ᱚᱱᱮ ᱪᱮᱜ ᱠᱚ ᱞᱟᱹᱭᱟ ᱚᱱᱟ ᱟᱥᱮᱠᱟ᱾
ᱪᱮᱜ?
ᱚᱱᱟ ᱠᱚᱨᱮ᱾ ᱟᱫᱚ ᱢᱟ ᱪᱤᱠᱟᱹᱭᱮᱜᱟᱭ ᱚᱱᱠᱟ ᱫᱟ ᱚᱱᱟᱛᱤᱧ ᱨᱟᱜᱤᱜᱼᱟ ᱤᱧᱫᱚ᱾
ᱚᱻ
ᱚᱞᱪᱤᱠᱤ ᱵᱟᱝᱠᱚ ᱯᱟᱲᱦᱟᱣᱮᱜ ᱠᱚ ᱛᱟᱦᱮᱸᱱᱟ ᱮᱢᱱᱤ ᱯᱨᱟᱭᱵᱷᱮᱴ ᱨᱮ ᱢᱟᱱᱮ ᱢᱤᱫᱴᱤᱡ ᱤᱭᱟᱹ ᱠᱷᱚᱭᱟᱜ?